ᱦᱮᱸ ᱞᱟᱹᱭ ᱫᱟᱹᱧ ᱡᱚᱦᱟᱸᱨ ᱜᱮ ᱦᱮᱞᱳ
ᱦᱮᱸ ᱜᱚᱢᱠᱮ ᱤᱧᱟᱹᱜ ᱨᱚᱲ ᱟᱸᱡᱚᱢᱚᱜ ᱠᱟᱱ ᱜᱮᱭᱟ ᱥᱮ ᱪᱮᱫ ᱞᱮᱠᱟ
ᱦᱮᱸ ᱢᱤᱫ-ᱢᱤᱫ ᱥᱚᱢᱚᱭ ᱠᱟᱹᱡ ᱵᱟᱝ ᱟᱸᱡᱚᱢ ᱴᱷᱤᱠᱟᱹᱜ ᱠᱟᱱ ᱛᱟᱦᱮᱸᱫᱼᱟ ᱞᱟᱹᱭ ᱵᱤᱱ
ᱟᱪᱷᱟ ᱟᱪᱷᱟ ᱟᱨ ᱛᱚᱵᱮ ᱪᱮᱫ ᱞᱮᱠᱟ ᱱᱟᱯᱟᱭ ᱵᱟᱲᱟ ᱜᱮᱭᱟ ᱯᱮ ᱦᱟᱸᱜ
ᱦᱮᱸ ᱜᱚᱢᱠᱮ ᱱᱟᱯᱟᱭ ᱵᱟᱲᱟ ᱜᱮ ᱟᱹᱵᱤᱱ
ᱟᱪᱷᱟ ᱟᱪᱷᱟ ᱦᱮᱸ ᱟᱞᱮ ᱦᱚᱸ ᱱᱚᱜᱼᱚᱸᱭ ᱱᱤᱛᱚᱜ ᱫᱷᱟᱹᱵᱤᱡ ᱢᱟ ᱵᱮᱥ ᱵᱟᱲᱟ ᱜᱮ ᱢᱮᱱᱟᱜ ᱞᱮᱭᱟ ᱱᱟᱯᱟᱭ ᱵᱟᱲᱟ ᱜᱮ ᱱᱚᱜᱼᱚᱸᱭ ᱪᱟᱸᱫᱳ ᱵᱚᱸᱜᱟᱣᱟᱜ ᱫᱩᱞᱟᱹᱲ ᱫᱟᱭᱟ ᱛᱮᱜᱮ ᱦᱟᱸᱜ ᱟᱨ ᱛᱚᱵᱮ ᱪᱮᱫ ᱠᱚ ᱪᱮᱠᱟ ᱵᱟᱲᱟ ᱦᱩᱭᱩᱜ ᱠᱟᱱᱟ ᱱᱤᱛᱚᱜ ᱚᱠᱛᱮ ᱨᱮ
ᱪᱤᱠᱟᱹ ᱵᱚᱞᱛᱮ ᱱᱚᱜᱼᱚᱭ ᱫᱩᱲᱩᱵ ᱵᱟᱲᱟ ᱦᱩᱭ ᱟᱠᱟᱱᱟ ᱠᱷᱮᱞᱳᱰ ᱠᱚᱜᱮ ᱪᱟᱞᱟᱣ ᱦᱩᱭᱩᱜᱼᱟ ᱢᱮᱱᱛᱮ ᱢᱮᱱᱠᱷᱟᱱ ᱨᱤᱢᱤᱞ ᱠᱟᱜ ᱨᱮᱱᱟᱜ ᱥᱚᱢᱵᱷᱚᱵᱚᱱᱟ ᱠᱷᱟᱹᱛᱤᱨ ᱵᱟᱝ ᱪᱟᱞᱟᱜ ᱦᱩᱭᱩᱜ ᱠᱟᱱᱟ ᱜᱚᱰᱟ ᱥᱮᱱ ᱢᱟ
ᱟᱪᱪᱷᱟ ᱟᱪᱪᱷᱟ ᱟᱞᱮ ᱥᱮᱫ ᱢᱟ ᱦᱟᱸᱜ ᱛᱤᱦᱤᱧ ᱢᱟ ᱟ. ᱰᱤ ᱥᱤᱛᱩᱝ ᱟᱠᱟᱫ ᱱᱤᱛᱚᱜ ᱦᱚᱸ᱾ ᱟᱭᱩᱵ ᱵᱮᱞᱟᱜ ᱠᱟᱱ ᱨᱮᱦᱚᱸ ᱟᱹᱰᱤ ᱥᱤᱛᱩᱝ ᱜᱮ ᱵᱩᱡᱷᱟᱹᱜ ᱠᱟᱱᱟ᱾ ᱚᱱᱠᱟ ᱵᱩᱡᱷᱟᱹᱜ ᱠᱟᱱᱟ ᱵᱚᱞᱮ ᱛᱤᱠᱤᱱ ᱠᱟᱱ ᱞᱮᱠᱟ ᱜᱮ ᱦᱟᱸᱜ᱾ ᱟᱨ ᱟᱞᱮ ᱥᱮᱫ ᱫᱚ ᱱᱚᱝᱠᱟ ᱨᱤᱢᱤᱞ ᱠᱚᱫᱚ ᱵᱟᱹᱱᱩᱜᱼᱟ ᱦᱟᱸᱜ᱾
ᱦᱚᱻ ᱟᱞᱮ ᱥᱮᱫ ᱢᱟ ᱥᱮᱛᱟᱜ ᱠᱷᱚᱱ ᱜᱮ ᱨᱤᱢᱤᱞ ᱠᱟᱜ ᱞᱮ ᱢᱟᱱᱮ ᱥᱤᱛᱩᱝ ᱜᱮ ᱵᱷᱟᱞᱤ ᱴᱷᱤᱠ ᱵᱟᱝ ᱦᱩᱭ ᱟᱠᱟᱱᱟ᱾ ᱛᱮᱦᱮᱧ ᱫᱚ ᱞᱟᱹᱭ ᱞᱮᱠᱷᱟᱱ
ᱟᱪᱷᱟ ᱟᱪᱷᱟ ᱟᱞᱮ ᱥᱮᱫ ᱫᱚ ᱛᱤᱠᱤᱱ ᱵᱮᱲᱟ ᱚᱱᱠᱟ ᱟ. ᱭᱠᱟ. ᱜ ᱠᱟᱱ ᱛᱟᱦᱮᱱᱟ ᱵᱚᱞᱮᱢ ᱩᱰᱩᱝ ᱜᱮ ᱵᱟᱢ ᱩᱰᱩᱝ ᱫᱟᱲᱮᱭᱟᱜᱼᱟ ᱟᱹᱰᱤ ᱡᱟᱹᱥᱛᱤ ᱥᱤᱛᱩᱝ ᱞᱚᱞᱚ ᱟᱨ ᱚᱲᱟᱜ ᱵᱷᱤᱛᱤᱨ ᱨᱮᱢᱟ ᱱᱚᱜ ᱚᱭ ᱚᱱᱠᱟ ᱟᱹᱰᱤ ᱡᱟᱹᱥᱛᱤ ᱩᱫᱽᱜᱟᱹᱨ ᱵᱩᱡᱷᱟᱹᱜ ᱠᱟᱱ ᱛᱟᱦᱮᱱᱟ ᱟᱫᱚ ᱱᱤᱛᱚᱜ ᱟᱹᱭᱩᱵ ᱵᱮᱞᱟ ᱠᱟᱱ ᱛᱟᱦᱮᱸᱜ ᱵᱟᱹᱭ ᱵᱟᱹᱭ ᱛᱮ ᱛᱷᱚᱲᱟ ᱪᱚᱜ ᱵᱩᱡᱷᱟᱹᱜ ᱠᱟᱱᱟ ᱢᱮᱱᱠᱷᱟᱱ ᱮᱱᱦᱚᱸ ᱩᱱᱟᱹᱜ ᱥᱤᱛᱩᱝ ᱫᱚ ᱵᱟᱝ ᱪᱟᱵᱟ ᱩᱛᱟᱹᱨ ᱟᱠᱟᱱᱟ ᱦᱟᱸᱜ
ᱟᱫᱚ ᱜᱚᱢᱠᱮ ᱱᱚᱶᱟ ᱦᱚᱸᱜᱼᱚᱭ ᱡᱮᱢᱚᱱ ᱱᱚᱜᱼᱚᱭ ᱡᱮᱢᱚᱱ ᱟᱯᱮ ᱥᱮᱱ ᱱᱮᱜᱼᱚᱭ ᱥᱤᱛᱩᱝ ᱠᱟᱜ ᱜᱮᱭᱟᱭ ᱢᱮᱱ ᱫᱟᱢ ᱟᱨ ᱟᱞᱮ ᱥᱮᱱ ᱫᱟᱜ᱾ ᱱᱚᱶᱟ ᱠᱚ ᱪᱮᱫᱟᱜ ᱱᱚᱝᱠᱟ ᱦᱩᱭᱩᱜ ᱠᱟᱱᱟ ᱚᱱᱟ ᱠᱚ ᱤᱫᱤ ᱠᱟᱛᱮᱫ ᱵᱤᱱ ᱞᱟᱹᱭ ᱫᱟᱲᱮᱭᱟᱜᱼᱟ ᱠᱟᱹᱡ ᱠᱟᱹᱡ?
ᱱᱚᱶᱟ ᱫᱚ ᱦᱟᱸᱜ ᱮᱱᱛᱮᱫ ᱟᱹᱰᱤ ᱡᱤᱞᱤᱧ ᱥᱟᱺᱜᱤᱧ ᱨᱮ ᱢᱮᱱᱟᱜ ᱵᱚᱱᱟ ᱦᱟᱸᱜ᱾ ᱟᱨ ᱡᱟᱭᱜᱟ ᱡᱟᱭᱜᱟ ᱞᱮᱠᱟ ᱛᱮ ᱡᱟᱭᱜᱟ ᱡᱟᱭᱜᱟ ᱱᱚᱝᱠᱟ ᱟᱫᱚᱢ ᱥᱮᱫ ᱫᱚ ᱫᱟᱜ ᱨᱮᱱᱟᱜ ᱛᱟᱦᱮᱱᱟ ᱟᱫᱚᱢ ᱥᱮᱫ ᱫᱚ ᱨᱤᱢᱤᱞ ᱟᱫᱚᱢ ᱥᱮᱫ ᱫᱚ ᱱᱚᱝᱠᱟ ᱥᱤᱛᱩᱝ ᱟᱫᱚᱢ ᱢᱮᱱ ᱫᱟᱲᱮᱭᱟᱜᱼᱟ ᱱᱚᱣᱟ ᱫᱚ ᱴᱚᱴᱷᱟᱠᱤᱭᱟᱹ ᱤᱭᱟᱹᱛᱮ ᱵᱷᱮᱜᱟᱨ ᱤᱭᱟᱹ ᱛᱮ ᱡᱮ. ᱚᱱᱛᱮᱱ-ᱟᱜ ᱚᱠᱟ ᱫᱚ ᱚᱠᱟ ᱡᱤᱭᱳᱜᱽᱨᱟᱯᱷᱤ ᱠᱟᱱ ᱢᱮᱱ ᱫᱟᱲᱮᱭᱟᱜ ᱟᱢ ᱚᱱᱟ ᱵᱚᱫᱚᱞ ᱜᱮᱥᱮ ᱪᱮᱫ ᱮᱢ ᱢᱮᱱᱟ ᱮᱴᱟᱜ ᱜᱮᱛᱮ ᱦᱟᱸᱜ ᱚᱱᱠᱟ ᱫᱚ ᱦᱩᱭᱩᱜ ᱠᱟᱱᱟ᱾
ᱦᱮᱸ ᱜᱚᱝᱠᱮ
ᱟᱨ ᱡᱩᱫᱤ ᱱᱚᱜᱼᱚᱭ ᱱᱤᱭᱟᱹ ᱠᱩᱠ-ᱠᱩᱞᱤ ᱥᱟᱱᱟ ᱠᱟᱱ ᱠᱷᱟᱡ ᱡᱮ ᱱᱮᱛᱟᱨ ᱟᱜ ᱦᱚᱸ ᱱᱚᱜᱼᱚᱭ ᱟᱪᱠᱟ ᱜᱮ ᱫᱟᱜ ᱦᱤᱡᱩᱜ ᱠᱟᱱᱟ ᱟᱪᱠᱟ ᱜᱮ ᱥᱤᱛᱩᱝ ᱱᱚᱜᱼᱚ ᱱᱤᱭᱟᱹ ᱫᱚ ᱦᱟᱸᱜ ᱢᱮᱱ ᱫᱟᱲᱮᱭᱟᱜᱼᱟᱢ ᱱᱤᱛ ᱱᱮᱛᱟᱨ ᱟᱜ ᱚᱠᱟ ᱫᱚ ᱫᱟᱨᱮ ᱠᱚᱠᱚ ᱢᱟᱜ ᱤᱫᱤᱭ ᱮᱫᱟ ᱵᱟᱹᱭ ᱵᱟᱹᱭ ᱛᱮ ᱟᱨ ᱱᱚᱝᱠᱟ ᱯᱚᱞᱤᱭᱩᱥᱚᱱᱥ ᱛᱮᱢ ᱢᱮᱱ ᱫᱟᱲᱮᱭᱟᱜᱼᱟ ᱫᱩᱦᱟᱹ ᱠᱚ ᱟᱹᱰᱤ ᱡᱟᱹᱥᱛᱤ ᱵᱟᱲᱦᱟᱜ ᱠᱟᱱᱟ ᱟᱨ ᱟᱭᱢᱟ ᱞᱮᱠᱟᱱ-ᱟᱜ ᱡᱤᱱᱤᱥ ᱮᱴᱠᱮᱴᱚᱬᱮ ᱨᱟᱠᱟᱵᱚᱜ ᱠᱟᱱᱟ᱾ ᱚᱱᱟ ᱠᱷᱟᱹᱛᱤᱨ ᱛᱮᱜᱮ ᱱᱚᱜᱼᱚᱝᱠᱟᱱ ᱟᱪᱠᱟ ᱟᱪᱠᱟ ᱫᱟᱜ ᱱᱚᱝᱠᱟ ᱦᱟᱸᱜ
ᱟᱨ ᱚᱱᱟᱛᱮ ᱚᱸᱜᱼᱚᱭ ᱜᱚᱨᱚᱢ ᱠᱚᱦᱚᱸ ᱵᱮᱥᱤ ᱵᱚᱱ ᱵᱩᱡ ᱫᱟ ᱥᱮ ᱪᱮᱫ? ᱥᱤᱛᱩᱝ ᱠᱚᱦᱚᱸ ᱵᱟᱹᱲᱛᱤ ᱵᱚᱱ ᱵᱩᱡᱽ ᱫᱟ
ᱮᱱᱠᱷᱟᱱ ᱱᱚᱜᱼᱚ ᱱᱤᱭᱟᱹ ᱠᱚ ᱠᱟᱱ ᱜᱮᱭᱟ ᱦᱟᱸᱜ ᱢᱮᱱᱫᱢ ᱢᱮᱱ ᱫᱟᱲᱮᱭᱟᱜᱼᱟ᱾ ᱱᱚᱶᱟ ᱫᱟᱨᱮ ᱡᱟᱹᱥᱛᱤ ᱠᱚ ᱢᱟᱜ ᱮᱫᱟ ᱱᱮᱛᱟᱨ ᱫᱚ ᱦᱟᱸᱜ ᱟᱨᱦᱚᱸ ᱫᱟᱨᱮ ᱵᱚᱫᱚᱞ ᱛᱮᱡ ᱚᱠᱚᱭ ᱦᱚᱸ ᱵᱟᱢ ᱧᱮᱞ ᱠᱚᱣᱟ ᱵᱚᱞᱮ ᱠᱚ ᱦᱚᱲ ᱦᱚᱯᱚᱱ ᱱᱚᱝᱠᱟ ᱠᱚ ᱨᱚᱦᱚᱭᱮᱫᱟ ᱦᱮᱸ ᱱᱚᱝᱠᱟ ᱥᱚᱨᱠᱟᱨ ᱦᱚᱛᱮᱛᱮ ᱱᱮᱛᱟᱨ ᱫᱟᱨᱮ ᱨᱚᱦᱚᱭ ᱠᱚ ᱮᱛᱚᱦᱚᱵ ᱵᱟᱲᱟᱣ ᱟᱠᱟᱱ ᱜᱮᱭᱟ᱾ ᱢᱮᱱᱠᱷᱟᱱ ᱠᱷᱟᱹᱞᱤ ᱱᱚᱝᱠᱟ ᱞᱟ ᱠᱟᱜ ᱟᱠᱚ ᱥᱮ ᱢᱮᱱ ᱫᱟᱲᱮᱭᱟᱜᱼᱟ ᱨᱚᱦᱚᱭᱟᱚ ᱛᱟᱭᱚᱢᱛᱮ ᱚᱱᱟ ᱡᱚᱛᱚᱱ ᱞᱟᱹᱜᱤᱫ ᱜᱮ ᱵᱟᱹᱱᱩᱜ ᱠᱚᱣᱟ᱾ ᱟᱫᱚ ᱚᱱᱟ ᱫᱟᱨᱮ ᱫᱚ ᱪᱮᱫ ᱞᱮᱠᱟ ᱦᱟᱸᱜ ᱦᱟᱨᱟᱜᱼᱟ ᱟᱫᱚ ᱤᱧᱫᱩᱧ ᱢᱮᱱᱟ ᱡᱩᱫᱤᱯᱮ ᱡᱟᱦᱟᱸᱭ, ᱠᱟ ᱦᱚᱜ ᱨᱚᱦᱚᱭᱮᱜ ᱠᱟᱱ ᱠᱷᱟᱡ ᱠᱚ ᱱᱚᱶᱟ ᱫᱚ ᱢᱤᱫ ᱵᱟᱨ ᱵᱚᱪᱷᱚᱨ ᱮᱱᱦᱚᱸᱢ ᱡᱚᱛ ᱡᱚᱛᱚᱱ ᱞᱮᱠᱷᱟᱡ ᱫᱚ ᱱᱟᱯᱟᱭ ᱦᱩᱭᱩᱜᱼᱟ ᱟᱨ ᱢᱚᱡᱽ ᱜᱮ ᱫᱟᱨᱮᱜᱼᱟ ᱦᱟᱸᱜ᱾
ᱦᱮᱸ ᱦᱮᱸ ᱢᱟᱱᱮ ᱵᱟᱠᱚ ᱢᱮᱱ ᱟᱠᱟᱫᱟ ᱢᱤᱫ ᱴᱟᱝ ᱠᱟᱹᱴᱤᱡ ᱜᱤᱫᱽᱨᱟᱹ ᱡᱚᱠᱷᱚᱱ ᱜᱮ ᱮᱸ ᱡᱚᱞᱢᱚ ᱠᱟᱛᱮᱜ ᱩᱱᱤ ᱛᱤᱱ ᱵᱷᱳᱨ ᱛᱟᱲᱟᱢ ᱵᱟᱭ ᱥᱮᱬᱟᱭᱟ᱾ ᱩᱱ ᱵᱷᱳᱨ ᱫᱚ ᱩᱱᱤ ᱫᱚ ᱡᱚᱜᱟᱣ ᱡᱚᱛᱚᱱ ᱜᱮ ᱫᱚᱨᱠᱟᱨᱟ
ᱮᱠᱟᱞ ᱚᱱᱮᱜ ᱚᱱᱮ ᱚᱱᱟ ᱠᱟᱱ ᱜᱮᱭᱟ ᱦᱟᱸᱜ᱾ ᱟᱫᱚ ᱱᱚᱰᱮ ᱦᱚᱲ ᱦᱚᱸ ᱵᱟᱠᱚ ᱫᱷᱮᱱᱟᱜ ᱠᱟᱱᱟ ᱟᱨ ᱱᱚᱜᱼᱚ ᱱᱚᱝᱠᱟ ᱠᱷᱟᱹᱛᱤᱨ ᱛᱮ ᱱᱮᱛᱟᱨᱟᱜ ᱚᱠᱛᱮ ᱨᱮᱢ ᱧᱮᱞ ᱞᱮᱠᱷᱟᱡ ᱟᱪᱠᱟ ᱟᱪᱠᱟ ᱫᱟᱜ ᱟᱪᱠᱟ ᱟᱪᱠᱟ
ᱦᱮᱸ᱾
ᱱᱚᱝᱠᱟ ᱥᱤᱛᱩᱝ ᱦᱟᱹᱡᱩᱜ ᱠᱟᱱᱟ ᱟᱨ ᱱᱮᱛᱟᱨ ᱫᱤᱱ ᱢᱟᱦᱟᱸᱜ ᱚᱸᱜᱼᱚᱭ ᱡᱟᱹᱯᱩᱫ ᱫᱤᱱ ᱛᱤᱭᱟᱹᱜ ᱠᱟᱱᱟ, ᱢᱮᱱᱠᱷᱟᱱ ᱟᱞᱮᱥᱮᱫ ᱫᱚ ᱱᱚᱜᱼᱚᱭ ᱡᱟᱹᱯᱩᱫ ᱞᱮᱠᱟ ᱦᱚᱸ ᱵᱟᱝ ᱵᱩᱡᱷᱟᱹᱜ ᱠᱟᱱᱟ᱾ ᱟᱹᱰᱤ ᱡᱟᱹᱥᱛᱤ ᱥᱤᱛᱩᱝ ᱜᱮ ᱱᱤᱛᱚᱜ ᱵᱩᱡᱷᱟᱹᱜ ᱠᱟᱱᱟ ᱡᱮ ᱱᱚᱣᱟ ᱪᱟᱹᱛ ᱵᱟᱹᱭᱥᱟᱹᱠᱷ ᱪᱟᱞᱟᱜ ᱠᱟᱱ ᱞᱮᱠᱟ ᱦᱟᱸᱜ᱾ ᱛᱚ ᱮᱱᱠᱟ ᱜᱮᱤᱡ ᱤᱫᱤ ᱤᱫᱤᱜ ᱠᱷᱟᱡ ᱵᱩᱡᱷᱟᱹᱣ ᱢᱮ ᱦᱟᱹᱡᱩᱜ ᱠᱟᱱ ᱫᱤᱱ ᱨᱮ ᱥᱮ ᱱᱟᱦᱟᱜ ᱫᱤᱱ ᱨᱮᱫᱚ ᱠᱟ ᱦᱩᱭᱩᱜᱼᱟ ᱦᱟᱸᱜ ᱟᱹᱰᱤ ᱵᱚᱛᱚᱨ ᱜᱮ ᱥᱮ ᱵᱷᱟᱵᱽᱱᱟ ᱜᱮ ᱵᱩᱡᱷᱟᱹᱜ ᱠᱟᱱᱟ ᱦᱟᱸᱜ᱾
ᱦᱮᱸ ᱦᱮᱸ ᱜᱚᱝᱠᱮ᱾ ᱱᱚᱣᱟ ᱫᱚ ᱟᱹᱰᱤ ᱟᱵᱚ ᱱᱤᱡᱮ ᱱᱤᱡᱮᱛᱮ ᱟᱹᱰᱤ ᱴᱮᱠᱟᱣ ᱫᱟᱨᱟᱢ ᱫᱚᱨ ᱠᱟᱨᱟ ᱵᱟᱝᱠᱷᱟᱱ ᱫᱚ ᱯᱚᱨᱚᱵᱚᱨᱛᱤ ᱫᱤᱱ ᱨᱮ, ᱟᱵᱚᱜᱮ ᱚᱱᱟ ᱫᱚ ᱫᱩᱠ ᱵᱤᱯᱚᱫᱽ ᱟᱹ ᱟᱺ ᱠᱚᱥᱴᱚ ᱨᱮᱵᱚ ᱯᱟᱲᱟᱜᱼᱟ ᱦᱮᱸ ᱥᱮ ᱵᱟᱝᱼᱟ ᱞᱟᱹᱭᱵᱤᱱ ᱥᱮ?
ᱮᱠᱟᱞ ᱮᱠᱟᱞ ᱱᱚᱣᱟ ᱫᱚ ᱟᱵᱚᱮ ᱤᱭᱟᱹ ᱨᱮᱱᱟᱜ ᱠᱟᱱ ᱜᱮᱭᱟ ᱢᱟᱱᱮ ᱮᱴᱟᱜ ᱦᱚᱲ ᱫᱚ ᱵᱟᱭ ᱠᱚᱥᱴᱚᱜᱼᱟ ᱟᱵᱚ ᱠᱚᱜᱮ ᱦᱟᱸᱜ, ᱢᱟᱱᱮ
ᱦᱮᱸ᱾
ᱢᱟᱱᱮ ᱡᱚᱛᱚ ᱦᱚᱲ ᱜᱮ ᱦᱟᱸᱜ ᱵᱟᱢ ᱢᱮᱱᱟ ᱵᱚᱞᱮ ᱟᱢ ᱢᱚᱛᱚᱢ ᱨᱚᱦᱚᱭᱮᱜ ᱠᱟᱱ ᱠᱷᱟ ᱫᱚ ᱟᱢ ᱢᱚᱛᱚᱢ ᱴᱷᱤᱠᱚᱜᱼᱟ᱾ ᱡᱚᱛᱚ ᱦᱚᱲ ᱛᱮᱵᱚᱱ ᱨᱚᱦᱚᱭ ᱠᱷᱟᱡ ᱡᱚᱛᱚ ᱦᱚᱲ ᱜᱮᱵᱚᱱ ᱱᱟᱯᱟᱭᱚᱜᱼᱟ, ᱟᱨ
ᱟᱨ ᱡᱩᱫᱤ ᱦᱮᱸ ᱜᱚᱝᱠᱮ ᱞᱟᱹᱭ ᱤᱫᱤ ᱵᱤᱱ᱾ ᱟᱹᱵᱤᱱ ᱵᱤᱱ ᱞᱟᱹᱭᱮᱜ ᱫᱚ ᱞᱟᱹᱭ ᱤᱫᱤ ᱵᱤᱱ᱾
ᱦᱮᱸ ᱢᱟᱱᱮ ᱱᱚᱣᱟ ᱫᱚᱢ ᱢᱮᱱ ᱫᱟᱲᱮᱭᱟᱜᱼᱟ ᱡᱩᱢᱤᱫ ᱛᱮᱜᱮ ᱦᱩᱭ ᱫᱟᱲᱮᱭᱟᱜᱼᱟ, ᱢᱤᱜ ᱦᱚᱲ ᱡᱩᱫᱤ ᱠᱚᱨᱟᱣᱟ ᱚᱱᱟ ᱛᱮᱫᱚ ᱵᱟᱝ ᱦᱩᱭᱩᱜᱼᱟ᱾ ᱢᱤᱜ ᱦᱚᱲ ᱢᱤᱫᱴᱮᱱ ᱫᱟᱨᱮᱭ ᱨᱚᱦᱚᱭᱟ ᱚᱱᱟ ᱫᱚ ᱪᱮᱫ ᱦᱩᱭᱩᱜᱼᱟ ᱪᱮᱫ ᱜᱮ ᱵᱟᱝ ᱦᱩᱭᱩᱜᱼᱟ, ᱟᱫᱚ ᱡᱷᱚᱛᱚ ᱦᱚᱲᱛᱮ ᱡᱩᱫᱤ ᱵᱚᱱ ᱨᱚᱦᱚᱭᱟ ᱛᱤᱱᱟᱹᱜ ᱦᱚᱲ ᱢᱮᱱᱟᱜ ᱵᱚᱱᱟ, ᱵᱚᱪᱷᱚᱨ ᱨᱮ ᱵᱟᱨᱭᱟ ᱯᱮᱭᱟ ᱫᱟᱨᱮ ᱦᱚᱸᱵᱚᱱ ᱨᱚᱦᱚᱭ ᱞᱮᱠᱷ ᱠᱷᱟ ᱟᱭᱢᱟ ᱫᱟᱨᱮ ᱨᱚᱦᱚᱭᱚᱜᱼᱟ, ᱟᱫᱚ ᱤᱧ ᱫᱩᱧ ᱢᱮᱱᱟ ᱵᱚᱞᱮ ᱫᱟᱨᱮ ᱨᱚᱦᱚᱭ ᱠᱚ ᱵᱚᱱ ᱠᱚᱨᱟᱣ ᱥᱮ ᱱᱚᱣᱟ ᱵᱟᱴ ᱱᱚᱣᱟ ᱵᱟᱵᱚᱫ ᱛᱮ ᱮᱴᱟᱜ ᱦᱚᱲ ᱠᱚᱵᱚᱱ ᱞᱟᱹᱭᱟᱚ ᱵᱚᱞᱮ ᱫᱟᱨᱮ ᱵᱚᱱ ᱵᱟᱵᱚᱱ ᱢᱟᱜᱟ ᱚᱱᱟ ᱵᱚᱫᱚᱞ ᱛᱮ ᱫᱟᱨᱮ ᱠᱚᱵᱚᱱ ᱨᱚᱦᱚᱭᱟ᱾ ᱦᱮᱸ ᱡᱩᱫᱤ ᱱᱚᱝᱠᱟ ᱞᱟᱹᱠᱛᱤ ᱯᱟᱲᱟᱣ ᱟᱠᱟᱱ ᱠᱷᱟᱡ ᱢᱟᱜ ᱨᱮᱱᱟᱜ ᱛᱚᱵᱮ ᱚᱱᱟ ᱵᱚᱫᱚᱞ ᱛᱮ ᱵᱟᱨᱭᱟ ᱯᱮᱭᱟ ᱥᱮ ᱡᱟᱹᱥᱛᱤ ᱜᱮ ᱨᱚᱦᱚᱭ ᱢᱮ ᱢᱤᱫ ᱴᱟᱹᱝ ᱮᱢ ᱢᱟᱜ ᱠᱮᱫᱟ ᱛᱚᱵᱮ ᱯᱮᱭᱟ ᱨᱚᱦᱚᱭ ᱢᱮ ᱚᱱᱮ ᱚᱱᱠᱟ ᱞᱮᱱ ᱠᱷᱟᱡ ᱫᱚ ᱱᱟᱯᱟᱭᱚᱜ ᱜᱮᱭᱟ ᱦᱟᱸᱜ, ᱥᱮ ᱵᱟᱝ?
ᱜᱚᱝᱠᱮ ᱚᱱᱟ ᱯᱮᱭᱟ ᱨᱚᱦᱚᱭ ᱠᱟᱛᱮ ᱫᱚ ᱱᱤᱛᱚᱜ ᱫᱚ ᱟᱨᱦᱚᱸ ᱵᱟᱝ ᱜᱟᱱᱚᱜᱼᱟ, ᱪᱮᱫᱟᱜ ᱥᱮ ᱟᱹᱰᱤ ᱜᱟᱱ ᱠᱚ ᱠᱚ ᱢᱟᱜ ᱟᱫᱷᱤ ᱤᱫᱤ ᱟᱠᱟᱜ ᱜᱮᱭᱟ ᱚᱱᱟ ᱫᱚ ᱟᱨᱦᱚᱸ ᱤᱧᱤᱧ ᱢᱮᱱᱟ ᱢᱤᱫ ᱴᱟᱹᱝ ᱨᱮ ᱟᱨᱦᱚᱸ ᱢᱤᱫᱴᱟᱝ ᱥᱩᱱᱱᱚ ᱢᱮᱥᱟ ᱠᱟᱛᱮ ᱫᱚᱥᱴᱤ ᱜᱟᱱ ᱨᱚᱦᱚᱭ ᱫᱚᱨ
ᱩᱸᱦᱩᱜ ᱦᱮᱸ ᱚᱱᱮ ᱚᱱᱟ ᱢᱟ ᱦᱩᱭᱩᱜ ᱜᱮ ᱚᱱᱠᱟ ᱢᱟ ᱦᱩᱭ ᱞᱮᱱᱠᱷᱟᱜ ᱟᱹᱰᱤ ᱵᱷᱟᱜᱮ ᱢᱟᱱᱮ ᱟᱹᱰᱤ ᱢᱚᱸᱡᱽ ᱦᱩᱭᱩᱜᱼᱟ᱾ ᱢᱮᱱᱠᱷᱟᱱ ᱢᱤᱫ ᱴᱟᱝ ᱵᱚᱫᱚᱞ ᱦᱚᱸ ᱢᱤᱫ ᱴᱟᱝ ᱦᱚᱸ ᱵᱟᱠᱚ ᱨᱚᱦᱚᱭ ᱫᱟ, ᱟᱫᱚ ᱤᱧᱫᱚᱩᱧ ᱢᱮᱱᱟ ᱵᱚᱞᱮ ᱠᱚᱢ ᱥᱮ ᱠᱚᱢ ᱮᱱᱦᱚᱸ ᱵᱟᱨᱭᱟ ᱯᱮᱭᱟ ᱫᱚ ᱢᱟᱱᱮ ᱢᱟᱜ ᱠᱮᱫᱟᱢ ᱛᱚ ᱵᱟᱨᱭᱟ ᱯᱮᱭᱟ ᱫᱚ ᱛᱩᱨᱟᱹᱱᱛ ᱨᱚᱦᱚᱭ ᱡᱚᱛᱚᱱ ᱢᱮ ᱢᱚᱡᱽ ᱛᱮ᱾ᱟᱨ ᱨᱚᱦᱚᱭ ᱫᱟᱲᱭᱟᱜ ᱠᱷᱟᱱ ᱛᱤᱱᱟᱹᱜ ᱤᱧ ᱢᱟᱹᱧ ᱢᱮᱱ ᱵᱚᱞᱮ ᱛᱤᱱᱟᱹᱜ ᱮᱢ ᱨᱚᱦᱚᱭ ᱫᱟᱲᱮᱭᱟᱜᱼᱟ, ᱩᱱᱟᱹᱜ ᱨᱚᱭ ᱢᱮ ᱥᱮ ᱵᱟᱝ ᱚᱱᱟ ᱨᱮᱱᱟᱜ ᱛᱚ ᱞᱤᱢᱤᱴᱮᱰ ᱥᱮ ᱚᱱᱠᱟ ᱤᱭᱟᱹ ᱫᱚ ᱵᱟᱹᱱᱩᱜᱼᱟ ᱦᱟᱸᱜ ᱢᱮᱱ ᱫᱟᱲᱮᱢ
ᱟᱨ ᱚᱱᱟ ᱫᱚ ᱪᱮᱫ ᱠᱟᱨᱚᱱ ᱛᱮ ᱵᱟᱝ ᱦᱩᱭᱩᱜ ᱠᱟᱱᱟ ᱜᱚᱝᱠᱮ ᱞᱟᱹᱭ ᱟᱞᱤᱧ ᱠᱟᱹᱡ? ᱟᱵᱚ ᱡᱩᱫᱤ ᱦᱟᱯᱲᱟᱢ ᱠᱚ ᱥᱮ ᱟᱭᱚ ᱵᱟᱵᱟ ᱠᱚᱫᱚ ᱵᱟᱝ ᱠᱚ ᱥᱤᱠᱷᱱᱟᱹᱛ ᱛᱮ ᱫᱟᱨᱮ ᱠᱩ ᱥᱩᱫᱩ ᱠᱚ ᱢᱟᱜ ᱤᱫᱤᱭᱮᱫᱟ ᱢᱮᱱᱠᱷᱟᱱ ᱨᱚᱦᱚᱭ ᱫᱚ ᱵᱟᱝᱠᱚ ᱨᱚᱦᱚᱭ ᱮᱫᱟ᱾ ᱪᱮᱫᱟᱜ ᱥᱮ ᱩᱱᱠᱩ ᱫᱚ ᱵᱟᱝᱠᱚ ᱥᱤᱠᱷᱱᱟᱹᱛ ᱠᱟᱱᱟ, ᱢᱮᱱᱠᱷᱟᱱ ᱟᱵᱚ ᱵᱚ ᱥᱤᱠᱷᱱᱟᱹᱛ ᱠᱟᱱᱟ᱾ ᱱᱤᱛᱚᱜ ᱚᱱᱟ ᱥᱟᱱᱟᱢ ᱦᱚᱲ ᱢᱟᱱᱮ ᱛᱤᱱᱟᱹᱜ ᱟᱵᱚ ᱨᱮᱱ ᱥᱟᱱᱛᱟᱲ ᱠᱚ ᱥᱮ ᱮᱴᱟᱜ ᱡᱟᱹᱛᱤ ᱠᱚᱨᱮᱱ ᱡᱷᱚᱛᱚ ᱦᱚᱲ ᱠᱚᱜᱮ ᱱᱚᱣᱟ ᱵᱩᱡᱷᱟᱹᱣ ᱦᱚᱪᱚ ᱞᱟᱹᱠᱛᱤᱭᱟ, ᱥᱤᱠᱷᱱᱟᱹᱛ ᱠᱟᱛᱮᱜ
ᱥᱤᱠᱷᱱᱟᱹᱛ ᱠᱚᱢ ᱠᱷᱟᱹᱛᱤᱨ ᱛᱮᱜᱮ ᱦᱟᱸᱜ ᱮᱱᱛᱮ ᱡᱩᱫᱤ ᱥᱤᱠᱷᱱᱟᱹᱛ, ᱥᱤᱠᱷᱱᱟᱹᱛ ᱟᱱ ᱦᱚᱲ ᱠᱚ ᱛᱟᱦᱮᱱ ᱠᱷᱟᱡ ᱫᱚ ᱦᱟᱸᱜ ᱠᱚ ᱨᱚᱦᱚᱭ ᱵᱟᱲᱟ ᱠᱮᱭᱟ ᱥᱮ ᱦᱮᱸ
ᱵᱩᱡᱷᱟᱹᱣ ᱦᱚᱪᱚ ᱞᱟᱹᱠᱛᱤᱭᱟ ᱡᱮ ᱩᱱᱠᱩ ᱦᱚᱲ ᱡᱮ ᱟᱵᱚ ᱫᱚ ᱱᱚᱣᱟ ᱠᱚᱵᱚ ᱢᱟᱜ ᱞᱮᱠᱷᱟᱱ ᱫᱚ ᱟᱵᱚ ᱫᱚ ᱯᱚᱨᱮᱨ ᱯᱨᱚᱛᱤᱫᱤᱱ ᱨᱮ ᱱᱚᱣᱟ ᱡᱮ ᱟᱭᱢᱟ ᱠᱤᱪᱷᱩ ᱵᱟᱹᱲᱛᱤ ᱠᱟᱛᱮ ᱟᱵᱚ ᱢᱟᱱᱮ ᱡᱟᱦᱟᱸ ᱵᱷᱟᱜᱤ ᱦᱚᱭ ᱫᱟᱨᱮᱭ ᱮᱢᱟᱵᱚᱱ ᱠᱟᱱ ᱛᱟᱦᱮᱸᱫ ᱢᱮᱱᱠᱷᱟᱱ ᱵᱟᱹᱲᱤᱡ ᱦᱚᱭ ᱠᱚ ᱵᱟᱹᱲᱛᱤᱜ ᱠᱟᱱᱛᱮ ᱫᱟᱨᱮ ᱠᱚᱵᱚ ᱢᱟᱜ ᱜᱤᱲᱤᱭᱮᱫ ᱛᱮ ᱛᱟᱦᱞᱮ ᱟᱵᱚᱜᱮ ᱦᱟᱸᱜ ᱯᱚᱨᱮ ᱛᱮ ᱟᱵᱚ ᱨᱚᱜᱽ ᱟᱡᱟᱨ ᱨᱮ ᱥᱮ ᱟᱭᱢᱟ ᱞᱮᱠᱟᱱ ᱤᱭᱟᱹ ᱨᱮᱵᱚᱱ ᱯᱟᱲᱟᱜᱼᱟ ᱚᱱᱟᱛᱮ ᱟᱵᱚ ᱡᱷᱚᱛᱚ ᱦᱚᱲ ᱫᱟᱨᱮ ᱠᱚ ᱢᱟᱜ ᱠᱚᱢ ᱠᱟᱛᱮ ᱫᱟᱨᱮ ᱠᱚ ᱡᱟᱹᱥᱛᱤ ᱵᱚ ᱨᱚᱦᱚᱭ ᱢᱟ ᱚᱱᱟ ᱥᱟᱱᱟᱢ ᱦᱚᱲ ᱵᱩᱡᱷᱟᱹᱣ ᱦᱚᱪᱚ ᱞᱟᱹᱠᱛᱤᱭᱟ ᱟᱨ ᱥᱟᱱᱟᱢ ᱡᱟᱦᱟᱸᱭ ᱠᱚ ᱥᱤᱠᱷᱱᱟᱹᱛᱚᱜ ᱠᱟᱱᱟ ᱵᱚ ᱩᱱᱠᱩ ᱡᱟᱦᱟᱸᱭ ᱟᱭᱚ ᱵᱟᱵᱟ ᱠᱚ ᱥᱮ ᱮᱸ ᱵᱚᱠᱚ ᱵᱚᱭᱦᱟ ᱠᱚ ᱡᱟᱦᱟᱸᱭ ᱵᱟᱝᱠᱚ ᱥᱤᱠᱷᱱᱟᱹᱛᱟ ᱩᱱᱠᱩ ᱦᱚᱸ ᱵᱩᱡᱷᱟᱹᱣ ᱦᱚᱪᱚ ᱞᱟᱹᱠᱛᱤᱭᱟ ᱡᱮ ᱟᱵᱚ ᱫᱚ ᱟᱸᱻ ᱢᱤᱫᱴᱟᱹᱝ ᱫᱟᱨᱮᱢ ᱢᱟᱜ ᱞᱮᱠᱷᱟᱱ ᱫᱚᱥ ᱯᱚᱱᱫᱨᱚ ᱴᱤ ᱠᱷᱚᱱ ᱵᱟᱹᱲᱛᱤ ᱜᱮ ᱨᱚᱦᱚᱭ ᱢᱮ ᱡᱟᱛᱮ
ᱮᱠᱟᱞ
ᱟᱨᱦᱚᱸ, ᱢᱟᱱᱮ ᱯᱚᱨᱚ ᱵᱚᱨᱛᱤ ᱫᱤᱱᱨᱮ ᱨᱚᱜᱽ ᱵᱤᱫᱷᱤᱱ ᱨᱮ ᱥᱮ ᱥᱟᱸᱥ ᱱᱤᱥᱟᱹᱥ ᱠᱚ ᱦᱟᱛᱟᱣ ᱨᱮ ᱵᱟᱵᱚ ᱠᱚᱥᱴᱚᱜ ᱢᱟ ᱟᱨ
ᱮᱠᱟᱞ ᱮᱠᱟᱞ
ᱦᱮᱸ ᱜᱚᱝᱠᱮ
ᱟᱫᱚ ᱚᱱᱮ ᱚᱱᱟ ᱟᱹᱰᱤ ᱫᱟᱢᱟᱱ ᱠᱟᱛᱷᱟ ᱱᱟᱯᱟᱭ ᱠᱟᱛᱷᱟ‌ ᱦᱟᱸᱜ-ᱮᱢ ᱞᱟᱹᱭ ᱥᱚᱫᱚᱨ ᱠᱮᱫ ᱛᱟᱞᱟᱝᱟ ᱟᱨ ᱱᱚᱜᱼᱚ ᱱᱚᱝᱠᱟ ᱠᱚ ᱠᱚᱨᱟᱣ ᱞᱮᱠᱷᱟᱡ ᱫᱚ ᱦᱟᱸᱜ ᱦᱤᱡᱩᱜ ᱠᱟᱱ ᱫᱤᱱ ᱨᱮ ᱟᱹᱰᱤ ᱱᱟᱯᱟᱭ ᱱᱚᱣᱟ ᱦᱚᱭ ᱦᱤᱸᱥᱤᱫ ᱠᱚ ᱛᱟᱦᱮᱸ ᱫᱟᱲᱮᱭᱟᱜᱼᱟ ᱟᱨ ᱡᱩᱫᱤ ᱱᱚᱝ ᱱᱚᱝᱠᱟ ᱵᱟᱠᱚ ᱠᱚᱨᱟᱣ ᱠᱷᱟᱡ ᱫᱚ ᱢᱮᱱ ᱫᱟᱲᱮᱭᱟᱜᱼᱟᱢ ᱦᱚᱭ ᱦᱤᱸᱥᱤᱫ ᱨᱮᱱᱟᱜ ᱱᱟᱢᱩ ᱱᱤᱥᱟᱱ ᱥᱮ ᱢᱮᱱ ᱫᱟᱲᱮᱭᱟᱜᱼᱟ ᱡᱚᱛᱚ ᱢᱮᱴᱟᱣ ᱪᱟᱵᱟᱜᱼᱟ ᱦᱟᱸᱜ ᱥᱮ ᱵᱟᱝ
ᱦᱮᱸ ᱜᱚᱝᱠᱮ ᱮᱠᱫᱚᱢ
ᱟᱫᱚ ᱱᱮᱜᱼᱮ ᱱᱮᱝᱠᱟ ᱜᱮ ᱧᱮᱞᱚᱜᱚᱜ ᱠᱟᱱ ᱦᱩᱸ ᱦᱩᱸ
ᱚᱱᱮ ᱚᱱᱠᱟ ᱞᱤᱧ ᱞᱟᱹᱭ ᱠᱮᱫ ᱟᱵᱚ ᱟᱵᱚ ᱛᱮᱜᱮ ᱟᱵᱚ ᱵᱟᱵᱚ ᱵᱩᱡᱽ ᱫᱟᱲᱮᱭᱟᱜ ᱠᱟᱱ ᱞᱮᱠᱟᱱ ᱠᱟᱛᱷᱟ
ᱮᱠᱟᱞ
ᱟᱵᱚ ᱟᱵᱚ ᱟᱵᱚ ᱞᱟᱠᱛᱤᱜ ᱠᱟᱱ ᱢᱟᱹᱱᱢᱤ ᱠᱚᱜᱮ ᱚᱱᱠᱟᱱ ᱵᱚᱱ ᱠᱟᱹᱢᱤᱭᱮᱫᱟ
ᱦᱩᱸ ᱦᱩᱸ
ᱟᱨ ᱟᱵᱚ ᱛᱮᱜᱮ ᱚᱱᱟ ᱠᱚ ᱵᱚᱫᱚᱞ ᱦᱩᱭᱩᱜ ᱛᱟᱵᱚᱱᱟ ᱡᱷᱚᱛᱚᱱᱟᱜ ᱢᱟᱱᱮ ᱟᱭᱢᱟ ᱠᱤᱪᱷᱩ ᱜᱮ ᱟᱵᱚᱛᱮᱜᱮ ᱵᱚᱫᱚᱞ ᱦᱩᱭᱩᱜ ᱛᱟᱵᱚᱱᱟ ᱛᱚᱵᱮ ᱱᱤᱡᱮ ᱫᱚ ᱚᱱᱟ ᱡᱟᱭᱜᱟ ᱵᱚ ᱥᱮᱴᱮᱨᱚᱜᱼᱟ ᱟᱨ ᱵᱟᱝᱠᱷᱟᱱ ᱫᱚ ᱟᱵᱚ ᱫᱚ ᱜᱩᱡᱩᱜ ᱰᱟᱦᱟᱨ ᱵᱚᱱ ᱟᱹᱜᱩ ᱡᱚᱝᱟᱜ ᱠᱟᱱ ᱞᱮᱠᱟᱱ ᱠᱟᱛᱷᱟ
ᱮᱠᱟᱞ ᱮᱠᱟᱞ ᱚᱱᱮ ᱚᱝᱠᱟ ᱠᱟᱱ ᱜᱮᱭᱟ ᱦᱟᱸᱜ ᱟᱫᱚ ᱚᱱᱮᱢ ᱞᱟᱹᱭ ᱠᱮᱫ ᱞᱮᱠᱟ ᱦᱟᱸᱜ ᱚᱱᱠᱟ ᱫᱷᱟᱨᱟ ᱜᱮ ᱠᱚᱨᱟᱣ ᱞᱮᱠᱷᱟᱡ ᱡᱮ ᱚᱠᱚᱭ ᱜᱤᱫᱽᱨᱟᱹ ᱠᱚ ᱥᱮ ᱚᱠᱚᱭ ᱦᱚᱲᱮ ᱥᱤᱠᱷᱱᱟᱹᱛ ᱠᱟᱱᱟ ᱥᱮ ᱜᱮᱭᱟᱱ ᱵᱩᱫ ᱟᱹᱠᱤᱞᱮ ᱦᱟᱢᱮᱴ ᱟᱠᱟᱫᱟ ᱩᱝᱠᱩ ᱦᱚᱲ ᱫᱚ ᱟᱯᱱᱟᱨ ᱨᱮᱱ ᱜᱚᱼᱵᱟᱵᱟ ᱥᱮ ᱵᱚᱭᱦᱟ ᱢᱤᱥᱨᱟ ᱥᱮ ᱜᱟᱛᱮ ᱠᱚ ᱛᱤᱱᱟᱹᱜ ᱢᱮᱱᱟᱜ ᱠᱚᱣᱟ ᱚᱠᱚᱭ ᱱᱚᱣᱟ ᱵᱟᱵᱚᱫ ᱛᱮ ᱵᱟᱠᱚ ᱵᱟᱲᱟᱭ ᱩᱱᱠᱩᱭ ᱞᱟᱹᱭ ᱟᱠᱚ ᱠᱷᱟᱡ ᱥᱮ ᱡᱟᱦᱟᱱᱟᱜ ᱱᱚᱝᱠᱟ ᱥᱠᱩᱞ ᱠᱚ ᱥᱮ ᱠᱚᱞᱮᱡᱽ ᱠᱚ ᱦᱚᱛᱮ ᱛᱮ ᱱᱚᱝᱠᱟ ᱨᱮᱞᱤ ᱠᱚᱠᱚ ᱠᱚᱨᱟᱣ ᱞᱮᱠᱷᱟᱡ ᱡᱮ ᱱᱚᱣᱟ ᱫᱟᱨᱮ ᱵᱟᱵᱚᱱ ᱢᱟᱜᱟ ᱚᱱᱟ ᱵᱚᱫᱚᱞ ᱛᱮ ᱵᱟᱹᱲᱛᱤ ᱵᱚᱱ ᱨᱚᱦᱚᱭᱟ ᱫᱟᱨᱮ ᱠᱚ ᱛᱚᱵᱮ ᱟᱹᱰᱤ ᱱᱟᱯᱟᱭ ᱦᱩᱭᱩᱜᱼᱟ ᱟᱨ ᱱᱚᱜᱼᱚᱭ ᱱᱚᱝᱠᱟ ᱠᱚᱨᱟᱣ ᱞᱮᱠᱷᱟᱡ ᱦᱟᱸᱜ ᱵᱚᱞᱮ ᱦᱚᱭ ᱦᱤᱥᱤᱫ ᱠᱚ ᱢᱚᱸᱡᱽ ᱛᱟᱦᱮᱱ ᱫᱟᱲᱮᱭᱟᱜᱼᱟ ᱦᱟᱸᱜ
ᱦᱮᱸ ᱜᱚᱝᱠᱮ ᱾ ᱟᱨ ᱜᱚᱝᱠᱮ ᱱᱚᱜᱼᱚᱭ ᱟᱵᱚ ᱡᱮᱢᱚᱱ ᱫᱟᱨᱮ ᱵᱚᱱ ᱢᱟᱜ ᱮᱫᱟ ᱚᱱᱟ ᱨᱮᱱᱟᱜ ᱵᱮᱥᱤ ᱠᱟᱨᱚᱱ ᱫᱚ ᱪᱮᱫ ᱞᱟᱹᱭᱵᱤᱱ ᱥᱮ?
ᱫᱟᱨᱮ ᱵᱚᱱ ᱢᱟᱜ ᱮᱜ ᱠᱟᱱ ᱠᱟᱨᱚᱱ ᱦᱟᱸᱜ ᱟᱭᱢᱟ ᱞᱮᱠᱟᱱ ᱮᱱᱛᱮᱜ ᱫᱟᱨᱮ ᱠᱷᱚᱱ ᱵᱚᱱ ᱧᱟᱢ ᱮᱫᱟ ᱱᱮᱛᱟᱨ ᱫᱚ ᱢᱮᱱ ᱜᱟᱱᱚᱜᱼᱟ ᱡᱮ ᱫᱟᱨᱮ ᱨᱮᱱᱟᱜ ᱟᱭᱢᱟ ᱡᱤᱱᱤᱥ ᱠᱚ ᱵᱮᱱᱟᱣᱫᱟ ᱾ ᱢᱮᱛᱟᱜ ᱢᱮ ᱱᱚᱣᱟ ᱥᱤᱨᱯᱤᱧ ᱠᱚ ᱥᱮ ᱚᱲᱟᱜ ᱫᱩᱣᱟᱹᱨ ᱨᱮᱱᱟᱜ ᱟᱭᱢᱟ ᱞᱮᱠᱟᱱ ᱡᱤᱱᱤᱥ ᱠᱚ ᱵᱮᱱᱟᱣ ᱮᱫᱟ ᱾ ᱴᱮᱵᱤᱞ ᱠᱚ ᱥᱮ ᱡᱟᱦᱟᱱᱟᱜ ᱜᱮ ᱚᱱᱠᱟᱱ ᱠᱩᱨᱥᱤ ᱠᱚ ᱴᱮᱵᱤᱞ ᱠᱚ ᱾ ᱟᱨ ᱟᱭᱢᱟ ᱞᱮᱠᱟᱱ ᱡᱤᱱᱤᱥ ᱢᱮᱱ ᱫᱟᱲᱮᱭᱟᱜᱼᱟ ᱾ ᱟᱨ ᱱᱮᱛᱟᱨ ᱡᱩᱜᱽ ᱨᱮᱫᱚ ᱦᱟᱸᱜ ᱡᱟᱹᱥᱛᱤ ᱱᱚᱣᱟ ᱾ ᱚᱠᱟ ᱛᱤᱱᱟᱹᱜ ᱱᱮᱪᱟᱨᱮᱞ ᱡᱤᱱᱤᱥ ᱠᱟᱱᱟ ᱥᱮ ᱯᱨᱟᱠᱨᱤᱛᱤᱠ ᱡᱤᱱᱤᱥ ᱠᱟᱱᱟ ᱚᱱᱟ ᱵᱮᱵᱚᱦᱟᱨ ᱨᱮᱱᱟᱜ ᱠᱚ ᱠᱩᱨᱩᱢᱩᱴᱩᱭᱮᱫᱟ ᱦᱟᱸᱜ ᱮᱱᱛᱮᱫ ᱢᱤᱫᱛᱟᱠ ᱫᱚ ᱱᱚᱣᱟ ᱯᱞᱟᱥᱴᱤᱠ ᱟᱹᱰᱤ ᱡᱟᱹᱥᱛᱤ ᱠᱚ ᱵᱮᱣᱦᱟᱨᱮᱫ ᱛᱟᱦᱮᱱᱟ ᱟᱫᱚ ᱡᱚᱠᱷᱚᱱ ᱠᱚ ᱵᱟᱲᱟᱭ ᱧᱟᱢ ᱠᱮ ᱫᱟ ᱱᱚᱣᱟ ᱯᱞᱟᱥᱴᱤᱠ ᱫᱚ ᱦᱟᱸᱜ ᱦᱟᱹᱱᱤ ᱠᱟᱨᱟᱹᱠ ᱟᱥᱮ ᱢᱟᱱᱮ ᱵᱟᱹᱲᱤᱡ ᱡᱤᱱᱤᱥ ᱠᱟᱱᱟ ᱟᱨ ᱛᱚᱠᱷᱚᱱ ᱠᱷᱚᱡᱽ ᱜᱮᱦᱟᱸᱜ ᱮᱦᱚᱵ ᱠᱟᱱᱟ ᱡᱮ ᱛᱤᱱᱟᱹᱜ ᱯᱨᱟᱠᱨᱤᱛᱤᱠ ᱡᱤᱱᱤᱥ ᱠᱟᱱᱟ ᱚᱱᱟ ᱜᱮᱵᱚᱱ ᱵᱮᱣᱦᱟᱨᱟ ᱾ ᱟᱫᱚᱢ ᱧᱮᱞ ᱫᱟᱲᱮᱭᱟᱜᱼᱟ ᱵᱚᱞᱮ ᱛᱤᱱᱟᱹᱜ ᱠᱟᱸᱴᱷ ᱠᱟᱴ ᱡᱤᱱᱤᱥ ᱠᱟᱱᱟ ᱥᱮ ᱱᱚᱣᱟ ᱫᱟᱨᱮ ᱱᱟᱹᱲᱤ ᱛᱮ ᱧᱟᱢᱚᱜ ᱠᱟᱱ ᱡᱤᱱᱤᱥ ᱚᱱᱮ ᱚᱱᱟ ᱠᱚᱫᱚ ᱦᱟᱸᱜ ᱟᱹᱰᱤ ᱡᱟᱹᱥᱛᱤ ᱫᱟᱢᱚᱜ ᱠᱟᱱᱟ ᱾ ᱟᱫᱚ ᱫᱟᱢ ᱠᱷᱟᱹᱛᱤᱨ ᱛᱮᱦᱟᱸᱜ ᱦᱚᱲ ᱦᱚᱯᱚᱱ ᱦᱚᱸ ᱫᱟᱨᱮ ᱦᱚᱸᱠᱚ ᱟᱠᱷᱨᱤᱧ ᱮᱫᱟ ᱟᱨ ᱠᱤᱨᱤᱧ ᱦᱚᱲ ᱦᱚᱸᱠᱚ ᱢᱮᱱᱫᱟ ᱵᱚᱞᱮ ᱱᱚᱣᱟ ᱫᱟᱨᱮ ᱵᱟᱞᱟ ᱥᱤ ᱥᱤᱞᱯᱤᱝ ᱜᱮᱵᱚᱱ ᱵᱮᱱᱟᱣ ᱦᱚᱪᱚ ᱞᱮᱠᱷᱟᱱᱡᱽ ᱱᱟᱯᱟᱭ ᱦᱩᱭᱩᱜᱼᱟ ᱱᱚᱜ ᱱᱚᱝᱠᱟ ᱠᱷᱟᱹᱛᱤᱨ ᱛᱮᱦᱟᱸᱜ ᱫᱟᱨᱮ ᱦᱚᱸ ᱢᱟᱜ ᱫᱚ ᱡᱟᱹᱥᱛᱤ ᱠᱟᱭ ᱛᱮᱫᱚ ᱢᱟᱱᱮ ᱚᱲᱟᱜ ᱫᱩᱣᱟᱹᱨ ᱨᱮᱱᱟᱜ ᱥᱤᱨᱯᱤᱧ ᱠᱚ ᱵᱮᱱᱟᱣ ᱞᱟᱹᱜᱤᱫ ᱜᱮ ᱟᱨᱦᱚᱸ ᱟᱭᱢᱟ ᱞᱮᱠᱟᱱ ᱢᱮᱱᱟᱜ ᱜᱮᱭᱟ ᱦᱟᱸᱜ ᱚᱱᱠᱟ ᱢᱟ ᱟᱨ ᱟᱢᱟᱜ ᱩᱭᱦᱟᱹᱨ ᱛᱮ ᱢᱟᱱᱮ ᱪᱮᱫ ᱮᱢ ᱦᱩᱫᱤᱥ ᱮᱫᱟ ᱵᱚᱞᱮ ᱪᱮᱫ ᱠᱟᱨᱚᱱ ᱛᱮ ᱡᱟᱹᱥᱛᱤ ᱱᱚᱣᱟ ᱫᱟᱨᱮ ᱠᱚᱠᱚ ᱢᱟᱜ ᱮᱫᱟ?
ᱤᱧᱟᱹᱜ ᱦᱩᱫᱤᱥ ᱛᱮᱫᱚ ᱟᱢ ᱡᱟᱦᱟᱸ ᱠᱚᱢ ᱢᱮᱱ ᱠᱮᱫᱟ ᱚᱱᱟ ᱠᱚᱢᱟ ᱢᱮᱱᱟᱜ ᱜᱮᱭᱟ ᱟᱨᱦᱚᱸ ᱚᱱᱟ ᱠᱚ ᱵᱟᱫ ᱠᱟᱛᱮ ᱡᱮᱢᱚᱱ ᱟᱵᱚ ᱡᱟᱦᱟᱸ ᱯᱚᱯᱩᱞᱮᱥᱚᱱ ᱠᱚ ᱵᱟᱹᱲᱛᱤ ᱤᱫᱤᱜ ᱠᱟᱱᱛᱮ
ᱦᱮᱸ ᱾
ᱥᱟᱱᱟᱢ ᱫᱷᱟᱹᱨᱛᱤ ᱨᱮᱱᱟᱜ ᱜᱮᱛᱚ ᱯᱚᱯᱩᱞᱮᱥᱚᱱ ᱢᱟ ᱵᱟᱹᱲᱛᱤᱜ ᱠᱟᱱᱟ ᱵᱟᱹᱲᱛᱤ ᱠᱟᱱ ᱠᱷᱟᱱ ᱪᱤᱠᱟᱹᱭ ᱫᱟᱵᱚᱱ ᱟᱵᱚ ᱵᱤᱨ ᱠᱚᱵᱚ ᱢᱟᱜ ᱯᱷᱟᱫᱟᱭ ᱮᱫᱟ ᱚᱱᱟ ᱠᱚᱨᱮ ᱟᱵᱚ ᱵᱚ ᱛᱟᱦᱮᱱ ᱠᱟᱱᱟ ᱾ ᱟᱨ ᱚᱱᱟ ᱥᱟᱶᱛᱮ ᱟᱵᱚ ᱯᱷᱮᱠᱴᱨᱤ ᱠᱚ ᱥᱮ ᱤᱱᱰᱟᱥᱴᱨᱤ ᱠᱚ ᱦᱳᱭᱳᱜ ᱠᱟᱱᱟ ᱾
ᱮᱠᱟᱞ,
ᱛᱟᱯᱚᱨᱮ ᱟᱭᱢᱟ ᱞᱮᱠᱟᱱ ᱡᱤᱱᱤᱥ ᱠᱚ ᱦᱩᱭ ᱤᱫᱤᱜ ᱠᱟᱱᱟ ᱾ ᱛᱟᱦᱚᱞᱮ ᱚᱱᱟ ᱠᱚᱛᱮ ᱦᱚᱸ ᱟᱭᱢᱟ ᱫᱟᱨᱮ ᱠᱚᱵᱚ ᱢᱟᱜ ᱤᱫᱤᱭ ᱮᱫᱟ ᱾
ᱚᱱᱠᱟ ᱞᱮᱠᱟ ᱦᱮᱸ ᱱᱚᱜᱼᱚᱭ ᱮᱢ ᱞᱟᱹᱭ ᱠᱮᱜ ᱱᱚᱜᱼᱚᱭ ᱱᱤᱭᱟᱹ ᱠᱟᱨᱚᱱ ᱛᱮᱜᱮ ᱟᱹᱰᱤ ᱡᱟᱹᱥᱛᱤ ᱫᱚ ᱱᱚᱣᱟ ᱵᱮᱱᱟᱜ ᱠᱟᱱᱟ ᱢᱮᱱ ᱫᱟᱲᱮᱭᱟᱜᱼᱟ ᱚᱱᱟ ᱤᱱᱰᱟᱥᱴᱨᱤᱭᱮᱞᱟᱭ ᱡᱮᱥᱚᱱ ᱚᱠᱟ ᱫᱚᱠᱚ ᱢᱮᱛᱟᱜ ᱠᱟᱱ ᱥᱮ ᱥᱟᱦᱨᱤ ᱠᱟᱨᱚᱱ ᱚᱱᱮ ᱚᱱᱟ ᱠᱷᱟᱹᱛᱤᱨ ᱛᱮᱜᱮ ᱟᱹᱰᱤ ᱡᱟᱹᱥᱛᱤ ᱫᱟᱨᱮ ᱱᱟᱹᱲᱤ ᱠᱚ ᱱᱚᱣᱟ ᱢᱮᱴᱟᱣ ᱪᱟᱵᱟᱣ ᱠᱟᱱᱟ ᱾ ᱮᱱᱛᱮ ᱱᱟᱣᱟ ᱱᱟᱣᱟ ᱾ ᱵᱟᱡᱟᱨ ᱨᱮ ᱱᱟᱣᱟ ᱱᱟᱣᱟ ᱥᱚᱦᱚᱨ ᱵᱟᱡᱟᱨ ᱠᱚᱠᱚ ᱵᱮᱱᱟᱣ ᱮᱫᱟ ᱟᱨ ᱚᱸᱰᱮᱱᱟᱜ ᱟᱥᱯᱟᱥ ᱛᱮ ᱟᱸᱰᱮ ᱯᱟᱥᱮ ᱨᱮᱱᱟᱜ ᱛᱤᱱᱟᱹᱜ ᱫᱟᱨᱮ ᱠᱚ ᱢᱮᱱᱟᱜᱼᱟ ᱡᱟᱦᱟᱱᱟᱜ ᱜᱮ ᱢᱮᱱᱟᱜᱼᱟ ᱡᱚᱛᱚ ᱠᱚ ᱢᱟᱜ ᱪᱟᱵᱟᱭᱮᱫᱟ ᱟᱨ ᱯᱩᱨᱟᱹ ᱠᱚ ᱯᱮᱞᱮᱱ ᱪᱟᱵᱟᱭᱮᱫᱟ ᱦᱟᱸᱜ ᱢᱮᱱ ᱫᱟᱲᱮᱭᱟᱜᱼᱟ ᱾ ᱟᱫᱚ ᱚᱱᱮ ᱚᱱᱟ ᱠᱟᱱ ᱜᱮᱭᱟ ᱦᱟᱸᱜ ᱯᱚᱯᱩᱞᱮᱥᱚᱱ ᱚᱠᱟ ᱵᱟᱲᱦᱟᱜ ᱠᱟᱱ ᱛᱟᱵᱚᱱᱟ ᱾ ᱟᱨ ᱱᱤᱛᱚᱜ ᱢᱟᱢ ᱢᱮᱱ ᱫᱟᱲᱮᱭᱟᱜᱼᱟ ᱯᱩᱨᱟᱹ ᱟᱵᱚ ᱵᱷᱟᱨᱚᱛ ᱫᱤᱥᱚᱢ ᱨᱮᱱᱟᱜ ᱜᱮ ᱦᱟᱸᱜ ᱮᱠ ᱱᱚᱢᱵᱚᱨ ᱨᱮ ᱢᱮᱱᱟᱜᱼᱟ ᱾
ᱛᱚ ᱱᱚᱜᱼᱚᱭ ᱱᱤᱭᱟᱹ ᱨᱮᱦᱚᱸ ᱦᱩᱫᱤᱥ ᱵᱤᱪᱟᱹᱨ ᱞᱮᱱᱠᱷᱟᱱ ᱫᱚ ᱱᱟᱯᱟᱭ ᱦᱩᱭᱩᱜᱼᱟ ᱯᱚᱯᱩᱞᱮᱥᱚᱱ ᱠᱚᱱᱴᱨᱳᱞ ᱞᱮᱠᱟᱛᱮ ᱥᱮ ᱵᱟᱝ
ᱦᱮᱸ ᱦᱮᱸ ᱾
ᱟᱫᱚ ᱱᱚᱜᱼᱚᱭ
ᱴᱷᱤᱠ ᱜᱮᱭᱟ ᱛᱚ ᱾
ᱟᱞᱟᱝᱟᱜ ᱟᱠᱷᱲᱟ ᱨᱮᱱᱟᱜ ᱥᱚᱢᱚᱭ ᱢᱟᱦᱟᱸ ᱟᱹᱰᱤ ᱜᱮ ᱦᱩᱭᱮᱱᱟ᱾ ᱛᱚᱵᱮ ᱱᱚᱸᱰᱮ ᱜᱮᱞᱟᱝ ᱢᱩᱪᱟᱹᱫ ᱞᱮᱠᱷᱟᱡ ᱦᱟᱸᱜ ᱱᱟᱯᱟᱭ ᱦᱩᱭᱩᱜᱼᱟ᱾ ᱴᱷᱤᱠᱜᱮᱭᱟ ᱛᱚᱵᱮ ᱤᱧ ᱥᱮᱫ ᱠᱷᱚᱱ ᱟᱭᱢᱟ